ᱦᱮᱞᱳᱻ, ᱦᱮᱸ ᱡᱚᱦᱟᱨ ᱜᱮ᱾
ᱦᱮᱸ ᱡᱚᱦᱟᱨ ᱜᱮ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ, ᱟᱨ ᱤᱧᱟᱹᱜ ᱴᱷᱤᱠ ᱴᱷᱟᱠ ᱟᱸᱡᱚᱢᱚᱜ ᱠᱟᱱᱟ? ᱚ ᱟᱪᱪᱷᱟ, ᱪᱮᱜ ᱠᱚᱯᱮ ᱪᱤᱠᱟᱹ ᱵᱟᱲᱟᱭᱮᱜᱼᱟ?
ᱪᱮᱫ ᱦᱚᱸ ᱵᱟᱝᱟ ᱱᱤᱛᱚᱜ ᱫᱚ ᱡᱚᱢ ᱵᱟᱲᱟ ᱦᱩᱭᱠᱟᱱ ᱛᱮ ᱱᱚ-ᱚᱭ ᱫᱩᱲᱩᱵ ᱵᱟᱲᱟ ᱦᱩᱭᱠᱟᱱᱟ᱾ ᱟᱯᱮ ᱫᱚ ᱪᱮᱜ ᱠᱚᱯᱮ ᱪᱤᱠᱟᱹᱭᱮᱫᱟ
ᱟᱞᱮ ᱪᱮᱫ ᱦᱚᱸ ᱵᱟᱝ ᱦᱚᱸᱜᱼᱚᱭ ᱡᱟᱹᱯᱤᱫ ᱞᱟᱹᱜᱤᱫ ᱞᱮ᱾
ᱚᱻᱚ ᱾
ᱡᱚᱢ ᱵᱟᱲᱟ ᱠᱮᱫᱟ ᱯᱮ ᱥᱮ ᱵᱟᱝ?
ᱡᱚᱢ ᱠᱮᱜᱼᱟᱞᱮ ᱛᱮᱦᱤᱧ ᱫᱚ ᱵᱤᱴᱤᱭ ᱤᱥᱤᱱ ᱞᱮᱫ ᱛᱟᱞᱮᱭᱟ᱾
ᱚᱻ ᱛᱤᱱᱟᱹᱜ ᱢᱟᱨᱟᱝ ᱛᱟᱢᱟᱭ ᱵᱤᱴᱤ ᱫᱚ?
ᱞᱟᱹᱴᱩ ᱜᱮᱭᱟᱭ᱾
ᱳᱻᱳ
ᱦᱩᱸ ᱢᱟᱱᱮ ᱤᱭᱟᱹ ᱮᱸᱜ ᱥᱮᱵᱮᱱ ᱨᱮᱭ ᱯᱟᱲᱟᱜ ᱠᱟᱱᱟ᱾
ᱚ ᱥᱮᱵᱮᱱ ᱨᱮ ᱢᱟᱱᱮ ᱞᱟᱹᱴᱩ ᱜᱮᱭᱟᱭ ᱛᱚ᱾
ᱦᱳ ᱞᱟᱹᱴᱩ ᱜᱮᱭᱟᱭ᱾ ᱞᱟᱹᱴᱩ ᱜᱮᱭᱟᱭ ᱫᱚᱢᱮ ᱡᱚᱛᱚᱣᱟᱜ ᱠᱟᱹᱢᱤ ᱵᱟᱲᱟᱭᱟᱭ ᱡᱚᱛᱚ ᱠᱟᱹᱢᱤ᱾ ᱯᱟᱲᱦᱟᱜ ᱦᱚᱧ ᱯᱟᱲᱦᱟᱣ ᱦᱚᱪᱚᱭᱮ ᱠᱟᱱᱟ ᱥᱚᱸᱜᱮᱛᱮ ᱠᱟᱹᱢᱤ ᱦᱚᱧ ᱥᱮᱬᱟ ᱦᱚᱪᱚᱭᱮ ᱠᱟᱱᱟ᱾
ᱚ ᱦᱮᱸ ᱦᱮᱸ ᱠᱟᱹᱢᱤ ᱠᱚᱦᱚᱸ ᱥᱮᱬᱟ ᱫᱚᱨᱠᱟᱨ ᱱᱮᱛᱟᱨ ᱜᱤᱫᱽᱨᱟᱹ ᱠᱚᱫᱚ᱾ ᱵᱟᱝᱠᱷᱟᱱ ᱱᱮᱛᱟᱨ ᱜᱤᱫᱽᱨᱟᱹ ᱠᱚᱢᱟ ᱠᱟᱹᱢᱤ ᱠᱚᱜᱮ ᱵᱟᱠᱚ ᱵᱟᱰᱟᱭᱟ᱾
ᱢᱟ ᱦᱟᱸᱜ ᱱᱚᱣᱟ ᱠᱟᱹᱴᱤᱡ ᱧᱚᱜ ᱨᱮᱜᱮ ᱡᱟᱶᱟᱭ ᱞᱮᱱᱠᱷᱟᱡ ᱱᱟᱦᱟᱸᱜ ᱢᱟ᱾ ᱚᱲᱟᱜ ᱨᱮ ᱟᱨᱦᱚᱸ ᱠᱚ ᱮᱜᱨᱮᱭᱟ ᱠᱚ ᱪᱤᱠᱟᱹᱭᱮᱭᱟ ᱠᱚ᱾
ᱟᱫᱚ ᱵᱟᱝᱠᱷᱟᱱ᱾
ᱱᱮᱛᱟᱨ ᱠᱚ ᱜᱤᱫᱽᱨᱟᱹ ᱢᱟ ᱠᱟᱹᱴᱤᱡ ᱨᱮᱜᱮ ᱡᱟᱶᱟᱭᱚᱜ-ᱟ ᱪᱮᱠᱟᱢ ᱵᱟᱲᱟᱭᱟ ᱤᱧ ᱨᱮᱱ ᱜᱤᱫᱽᱨᱟᱹ ᱜᱮ ᱥᱮ ᱵᱟᱭ ᱞᱟᱹᱭᱟᱹᱧ ᱠᱟᱱᱟ ᱤᱧ ᱯᱟᱥᱮᱡ ᱪᱮᱫ ᱠᱚ ᱪᱤᱠ
ᱦᱳᱭ ᱦᱳᱭ ᱯᱟᱞᱮᱡ ᱪᱚ ᱩᱠᱩ ᱩᱠᱩᱛᱮ ᱡᱟᱦᱟᱸᱭ ᱥᱟᱞᱟᱜ ᱮ ᱨᱚᱯᱚᱲ ᱠᱟᱱ ᱠᱷᱟᱱ᱾
ᱦᱳᱭ ᱦᱳᱭ ᱚᱱᱟ ᱠᱷᱟᱹᱛᱤᱨ ᱜᱮ᱾ ᱫᱟᱠᱟ ᱚᱪᱚ ᱭᱟᱹᱧ ᱵᱟᱠᱷᱟᱡ ᱫᱟᱠᱟᱭ ᱛᱟᱵᱚ ᱢᱮ ᱟᱭ ᱦᱚᱸᱭ ᱞᱟᱹᱭᱟ ᱫᱟᱠᱟᱭᱤᱧ᱾ ᱢᱮᱛᱟᱭᱟᱹᱧ ᱫᱟᱠᱟᱭ ᱢᱮ ᱛᱚᱵᱮ, ᱢᱟᱱᱮ ᱜᱚᱲᱚ ᱦᱟᱭᱟᱹᱧ ᱜᱚᱲᱚ ᱫᱚ ᱤᱧ ᱦᱚᱸ᱾
ᱟᱪᱷᱟ ᱟᱪᱷᱟ᱾ ᱢᱟᱱᱮ ᱟᱢᱫᱚ ᱩᱱᱟᱹᱜ ᱜᱮ, ᱢᱟᱱᱮ ᱟᱢ ᱫᱚ ᱩᱱᱟᱹᱜ ᱪᱮᱫ ᱦᱚᱸ ᱠᱟᱹᱢᱤ ᱵᱟᱝ ᱦᱩᱭᱩᱜ ᱛᱟᱢ ᱜᱮᱭᱟ᱾
ᱤᱧ ᱫᱚᱧ ᱮᱴᱟᱜᱟᱜ ᱤᱧ ᱠᱟᱹᱢᱤ ᱫᱚ ᱟᱨᱦᱚᱸ ᱚᱱᱟ ᱦᱩᱲᱩ ᱚᱱᱟ ᱤᱭᱟᱹ ᱦᱩᱲᱩ ᱨᱚᱦᱚᱭ ᱠᱚ᱾ ᱜᱩᱨᱤᱡ ᱜᱮᱡ ᱠᱚ ᱟᱨᱦᱚᱸ ᱨᱟᱪᱟ ᱡᱚᱜ ᱠᱚ ᱮᱢᱟᱱ ᱛᱮᱱᱟᱜ ᱛᱷᱟᱹᱨᱤ ᱵᱟᱹᱴᱤ, ᱡᱚᱛᱚᱣᱟᱜ ᱤᱧ ᱜᱟᱥᱟᱣᱟ ᱤᱧ ᱜᱮ᱾
ᱚ ᱢᱟᱱᱮ ᱫᱟᱠᱟ ᱠᱚ ᱤᱥᱤᱱ ᱠᱚ ᱫᱚ ᱩᱱᱤᱜᱮ ᱾
ᱦᱳᱭ ᱦᱳᱭ ᱦᱳᱭ ᱦᱳᱭ ᱫᱟᱠᱟ ᱴᱷᱮᱜ ᱮ ᱵᱟᱰᱟᱭᱟᱛᱚ᱾ ᱩᱛᱩ ᱫᱚ ᱦᱟᱸᱜ ᱩᱱᱟᱹᱜ ᱢᱚᱸᱡᱽ ᱫᱚ ᱵᱟᱭ ᱩᱛᱩ ᱫᱟᱲᱮᱜᱼᱟ ᱚᱠᱟ ᱫᱚᱭ ᱠᱷᱟᱨᱟᱭᱟ ᱚᱠᱟ ᱫᱚᱭ ᱥᱟᱵᱟᱠᱟ ᱚᱠᱟᱫᱚᱭ ᱨᱚᱝᱜᱚᱭᱟ ᱚᱱᱠᱟ᱾ ᱚᱱᱠᱟ ᱛᱮᱜᱮ ᱥᱮᱬᱟᱜ ᱟᱥᱮ ᱵᱟᱹᱭ ᱵᱟᱹᱭᱛᱮ ᱚᱱᱟ ᱠᱷᱟᱹᱛᱤᱨ ᱵᱟᱹᱧ ᱢᱮᱛᱟᱭ ᱜᱮᱭᱟ ᱪᱮᱫ ᱦᱚᱸ ᱚᱱᱠᱟᱭ ᱨᱮᱦᱚᱸ᱾ ᱱᱚᱝᱠᱟ ᱫᱚ ᱵᱟᱝ ᱵᱤᱴᱤ ᱚᱱᱠᱟ, ᱤᱧ ᱥᱮᱬᱟ ᱦᱟᱹᱭᱟᱹᱧ᱾
ᱜᱤᱫᱽᱨᱟᱹ ᱫᱚᱠᱚ ᱛᱤᱱᱟᱹᱜ ᱛᱟᱢᱟ ᱛᱟᱦᱚᱞᱮ?
ᱵᱟᱨᱭᱟᱜ ᱜᱮᱭᱟ ᱠᱤᱱ᱾
ᱚ ᱟᱨ ᱢᱤᱫᱴᱮᱡ ᱫᱚ ᱪᱤᱞᱤ? ᱵᱟᱹᱼᱼ ᱵᱟᱹᱵᱩ ᱚ᱾
ᱦᱳᱭ, ᱦᱳᱭ ᱦᱩᱰᱤᱧ ᱜᱮᱭᱟ ᱩᱱᱤ ᱫᱚ, ᱯᱷᱳᱨ ᱨᱮᱭ ᱯᱟᱲᱦᱟᱜ ᱠᱟᱱᱟ᱾
ᱦᱮᱸ
ᱦᱳᱭ ᱟᱨ ᱟᱯᱮ ᱫᱚ ᱚᱠᱚᱭ ᱠᱚ ᱦᱮᱱᱟᱜ ᱯᱮᱭᱟ ᱚᱲᱟᱜ ᱨᱮᱫᱚ
ᱟᱞᱮ ᱚᱲᱟᱜ ᱨᱮ ᱢᱮᱱᱟᱜ ᱞᱮᱭᱟ ᱢᱚᱬᱮ ᱦᱚᱲ ᱢᱮᱱᱟᱜ ᱞᱮᱭᱟ ᱴᱳᱴᱟᱞ ᱫᱚ᱾
ᱚ ᱠᱚᱭ ᱠᱚᱭ ᱯᱷᱮ ᱫᱚ
ᱤᱧ ᱡᱚᱵᱟ ᱢᱮᱱᱟ ᱤᱧᱟᱭ ᱢᱮᱱᱟᱭ ᱟᱨ ᱢᱟᱱᱮ -ᱤᱧ ᱤᱧ ᱪ ᱢᱟᱹᱭ ᱢᱟᱹᱭ ᱢᱟᱱᱮᱢ ᱵᱩᱡᱷᱟᱹᱣ ᱜᱮᱭᱟ ᱛᱚ ᱦᱳᱭ ᱦᱳᱭ ᱤᱧ ᱦᱳᱭ ᱦᱩᱰᱤᱧ ᱵᱳᱱ ᱵᱳᱱ ᱟᱨ ᱪᱮᱫ
ᱦᱮᱸ
ᱩᱱᱤ ᱟᱨ ᱤᱧ ᱫᱟᱫᱩ
ᱦᱸᱚ ᱚ᱾ ᱟᱢ ᱫᱚ ᱛᱚᱵᱮᱢ ᱠᱟᱹᱴᱤᱡ ᱜᱮᱭᱟ ᱵᱟᱹᱵᱩ ᱣᱟ ᱥᱮ ᱟᱢ ᱦᱚᱸ ᱵᱟᱹᱵᱩ ᱜᱮᱢ ᱦᱩᱭᱩᱜᱼᱟ᱾
ᱵᱟᱝ ᱵᱟᱝ ᱤᱧᱩᱧ ᱥᱮᱬᱟ ᱜᱮᱭᱟ
ᱚ ᱥᱮᱬᱟ ᱜᱮᱭᱟᱢ ᱦᱚᱸ
ᱦᱳᱭ ᱦᱳᱭ ᱦᱳᱭ ᱤᱧ ᱥᱮᱬᱟᱭ ᱜᱮᱭᱟ
ᱚ ᱵᱚᱞᱮ ᱤᱧ ᱠᱷᱚᱱ ᱢᱟ ᱵᱟᱢ ᱥᱮᱬᱟ ᱟ᱾
ᱚ ᱟᱢ ᱠᱷᱚᱱ ᱟᱢ ᱠᱷᱚᱱ ᱫᱚ ᱵᱟᱹᱧ ᱥᱮᱬᱟ ᱵᱟᱝ ᱛᱚᱠᱷᱚᱱ ᱫᱚ ᱦᱩᱭᱧ ᱪᱟᱞᱟᱜᱼᱟ ᱚᱱᱟᱴᱟᱜ ᱚ ᱤᱧ ᱫᱚ ᱵᱟᱹᱧ ᱵᱩᱡᱷᱟᱹᱣ ᱞᱮᱫ ᱛᱟᱦᱮᱸᱫ ᱴᱤᱠ
ᱚ ᱦᱳᱭ ᱦᱳᱭ
ᱟᱢ ᱠᱷᱚᱱᱟᱜ ᱫᱚᱧ ᱠᱟᱹᱴᱤᱡ ᱜᱮᱭᱟ᱾ ᱟᱢᱟᱜ ᱫᱚ ᱛᱤᱱᱟᱹᱜ ᱜᱟᱱ ᱵᱚᱭᱮᱥ ᱦᱩᱭᱩᱜ ᱠᱟᱱᱟ ᱱᱤᱛᱚᱜ ᱫᱚ
ᱤᱧᱟᱹᱜ ᱫᱚ ᱟᱭᱢᱟ
ᱛᱤᱱᱟᱹᱜ ᱜᱟᱱ
ᱤᱭᱟᱹ ᱯᱮᱜᱮᱞ ᱮᱭᱟᱭ᱾
ᱳ ᱤᱧᱟᱹᱜ ᱫᱚ ᱠᱚᱢ ᱜᱮᱭᱟ ᱤᱧᱟᱹᱜ ᱫᱚ ᱱᱚᱜ ᱚᱜ ᱱᱤᱛᱚᱜ ᱪᱷᱟᱵᱵᱤᱥ ᱜᱟᱱ ᱦᱩᱭᱩᱜ ᱠᱟᱱ ᱛᱤᱧᱟᱹ᱾
ᱚ ᱟᱢᱫᱚᱢ ᱦᱩᱰᱤᱧ ᱜᱮᱫᱚ ᱵᱟᱹᱵᱩ
ᱟᱹᱰᱤ ᱟᱹᱰᱤ ᱜᱟᱱᱤᱧ ᱦᱩᱰᱤᱧ ᱜᱮᱭᱟ᱾
ᱦᱳᱭ ᱟᱫᱚ ᱤᱧ ᱫᱚ ᱩᱱᱟᱹᱜ ᱢᱟᱨᱟᱝ ᱠᱩᱲᱤ ᱦᱮᱱᱟᱭ ᱛᱤᱧᱟᱹ ᱩᱱᱟᱹᱜ ᱢᱟᱨᱟᱝ ᱜᱤᱫᱽᱨᱟᱹ
ᱦᱩᱸ ᱦᱩᱸ ᱮᱫᱚᱢ
ᱵᱮᱥ ᱛᱮᱜᱮ ᱠᱚ ᱵᱟᱯᱞᱟ ᱟᱠᱟᱫᱤᱧ ᱫᱚ
ᱚ ᱛᱤᱱᱟᱜ ᱵᱚᱪᱷᱚᱨ ᱵᱚᱭᱮᱥᱨᱮᱢ ᱵᱟᱯᱞᱟ ᱞᱮᱱᱟ
ᱤᱧ
ᱦᱳᱭ
ᱤᱧ. ᱚᱱᱠᱟ ᱯᱩᱪᱤᱥ ᱪᱷᱟᱯᱵᱤᱥ ᱨᱮᱜᱤ ᱤᱧ ᱵᱟᱯᱞᱟ ᱞᱮᱱᱟ᱾
ᱳ
ᱦᱮᱸ
ᱦᱩᱭᱩᱜ ᱠᱟᱱ ᱛᱟᱵᱤᱱᱟ ᱱᱤᱛᱚᱜ ᱫᱚᱥ ᱵᱟᱨᱚ ᱵᱚᱪᱷᱚᱨ ᱜᱟᱱ᱾
ᱦᱮᱸ
ᱦᱟᱢ
ᱮᱜᱟᱨᱚ ᱵᱚᱪᱷᱚᱨ ᱨᱮᱱ ᱠᱩᱲᱤ ᱦᱮᱱᱟᱭ ᱛᱤᱧᱟᱹ ᱢᱤᱫᱴᱮᱱ
ᱦᱮᱸ
ᱟᱨ ᱵᱟᱹᱵᱩ ᱦᱮᱱᱟᱭ ᱛᱤᱧᱟᱹ ᱚᱱᱟ ᱛᱤᱱᱟᱹᱜ- ᱡᱟᱹᱥᱛᱤ ᱫᱚ ᱵᱟᱝ ᱵᱚᱪᱷᱚᱨᱮ ᱦᱩᱭᱩᱜᱼᱟ᱾
ᱦᱮᱸ
ᱦᱩᱭᱩᱜ ᱜᱮᱭᱟᱭ -ᱛᱩᱨᱩᱭ ᱵᱚᱪᱷᱚᱨ ᱜᱟᱱ᱾
ᱳ
ᱦᱳᱭ
ᱟᱢ ᱧᱟᱶᱟᱭ ᱫᱚ ᱪᱮᱫ ᱮ ᱪᱤᱠᱟᱹᱭ ᱜᱮᱛᱮ
ᱤᱧ ᱡᱟᱢᱟᱭ
ᱦᱳᱭ
ᱤᱧ ᱡᱟᱶᱟᱭ ᱫᱚ ᱚᱱᱟ ᱤᱭᱟᱹ ᱠᱚᱭ ᱤᱭᱟᱹ ᱵᱟᱲᱟᱭᱟ ᱚᱱᱟ ᱨᱮᱞ ᱨᱮ ᱚᱱᱟ ᱵᱟᱠᱩ ᱚᱱᱮ ᱚᱱᱟ ᱞᱟᱭᱤᱱ ᱠᱚ ᱠᱚ ᱴᱷᱤᱠ ᱵᱟᱲᱟᱭ ᱫᱚ
ᱦᱳᱭ ᱦᱳᱭ ᱦᱳᱭ
ᱦᱳᱭ ᱚᱱᱟ ᱚᱱᱟᱭ ᱠᱟᱹᱢᱤ ᱜᱮᱭᱟ ᱩᱱᱤ ᱫᱚ
ᱳ
ᱚᱱᱟ ᱨᱮᱞ ᱨᱮᱜᱮᱭ ᱠᱟᱹᱢᱤᱭᱟ ᱵᱮᱞ ᱨᱮ ᱦᱳᱭ ᱵᱟᱦᱨᱮ ᱨᱮᱦᱚᱸᱭ ᱛᱟᱦᱮᱱ ᱜᱮᱭᱟ ᱚᱠᱟ ᱫᱚ ᱥᱩᱨ ᱠᱚᱨᱮ ᱦᱚᱸ ᱛᱟᱦᱮᱱ ᱛᱟᱭ ᱜᱮᱭᱟ ᱥᱮ
ᱦᱩᱸ
ᱦᱳᱛ ᱟᱞᱮ ᱡᱟᱨ ᱜᱮ ᱚᱠᱟ ᱫᱚ ᱚᱠᱟ ᱫᱚ ᱥᱟᱸᱜᱤᱧ ᱨᱮ ᱛᱟᱦᱮᱱᱟᱭ ᱮᱠᱞᱟ ᱡᱚᱠᱷᱚᱱ ᱵᱟᱦᱨᱮ ᱨᱮ
ᱚ
ᱦᱳᱭ ᱟᱨ ᱟᱯᱮ ᱫᱚ ᱛᱚᱵᱮ ᱚᱞᱚᱜ ᱯᱟᱲᱦᱟᱣ ᱠᱚᱫᱚ ᱵᱟᱹᱵᱩ
ᱚᱞᱚᱜ ᱯᱟᱲᱦᱟᱣ ᱠᱚ ᱱᱚᱜᱼᱚᱭ ᱪᱟᱞᱟᱜ ᱠᱟᱱ ᱜᱮᱭᱟ
ᱚ ᱛᱤᱱᱟᱹᱜ ᱨᱮᱢ ᱚᱞᱚᱜ ᱯᱟᱲᱦᱟᱜ ᱠᱟᱱᱟ ᱛᱚᱵᱮ
ᱱᱤᱛᱚᱜ ᱱᱚᱜ -ᱚᱭ ᱮᱢᱮ ᱠᱚᱨᱟᱣ ᱦᱩᱭᱩᱜ ᱠᱟᱱᱟ
ᱚ ᱟᱯᱮ ᱫᱚ ᱛᱚᱵᱮ ᱵᱮᱥ ᱜᱮ ᱤᱧ ᱦᱚᱧ ᱚᱞᱚᱜ ᱯᱟᱲᱦᱟᱣ ᱠᱟᱱ ᱜᱮᱭᱟ ᱮᱭᱤᱪ ᱮᱥ ᱫᱷᱟᱨᱤᱡ ᱤᱧ ᱯᱟᱲᱦᱟᱣ ᱠᱟᱱᱟ ᱤᱧ ᱦᱚ
ᱛᱤᱱᱟᱹᱜ ᱜᱟᱱᱮᱢ ᱚᱞ ᱯᱟᱲᱦᱟᱣ ᱱᱟ
ᱮᱭᱤᱪ ᱮᱥ ᱫᱷᱟᱨᱤᱡ
ᱚ ᱮᱭᱤᱪ ᱮᱥ ᱫᱷᱟᱹᱨᱤᱡ ᱵᱟᱝ
ᱦᱳᱭ
ᱩᱸ
ᱢᱟᱱᱮ ᱯᱟᱲᱦᱟᱜ ᱫᱩᱧ ᱵᱟᱲᱟᱭ ᱜᱮᱭᱟ ᱤᱧ ᱦᱚᱸ
ᱦᱳᱭ
ᱟᱫᱚ ᱮᱭᱤᱪᱮᱥ ᱯᱚᱨᱮ ᱚᱱᱮ ᱚᱱᱠᱟ ᱯᱮᱲᱟ ᱠᱚ ᱞᱟᱜᱟᱣᱮᱱ ᱠᱷᱟᱱ ᱢᱟ ᱠᱩᱲᱤ ᱦᱚᱲ ᱢᱟᱠᱚ ᱵᱟᱯᱞᱟ ᱠᱚᱜᱮᱭᱟ ᱥᱮ ᱮᱸᱰᱮᱠᱷᱟᱱ ᱟᱫᱚ ᱠᱚ ᱵᱟᱯᱞᱟ ᱠᱤᱫᱤᱧᱟ ᱠᱚ ᱤᱧ ᱦᱚᱸ
ᱳ
ᱦᱚ ᱚᱭ
ᱟᱨ ᱛᱚᱵᱮ ᱦᱩᱲᱩ ᱠᱚᱫᱚ ᱨᱚᱦᱚᱭᱮᱫᱼᱟ ᱯᱮ ᱥᱮ ᱵᱟᱝᱟ
ᱦᱩᱲᱩ ᱠᱚᱫᱚ ᱦᱳᱭ ᱨᱚᱦᱚᱭ ᱪᱟᱞᱟᱜ ᱠᱟᱱᱟ ᱟᱞᱮᱥᱮᱫ ᱫᱚ ᱟᱯᱮᱥᱮᱫ ᱫᱚ ᱪᱮᱫ ᱠᱷᱚᱵᱚᱨ ᱦᱩᱲᱩ ᱠᱚᱨᱮᱱᱟᱜ ᱫᱚ
ᱟᱞᱮ ᱟᱞᱮ ᱫᱚ ᱤᱧ ᱫᱚ ᱵᱟᱹᱧ ᱨᱚᱦᱚᱭ ᱜᱮᱭᱟ ᱨᱚᱦᱚᱭ ᱫᱚ ᱡᱟᱶᱟᱭ ᱫᱚ ᱵᱟᱭ ᱨᱚᱦᱚᱭ ᱦᱚᱪᱚᱭᱧ ᱜᱮᱭᱟ ᱤᱧ ᱫᱚ ᱨᱚᱦᱚᱭᱟ ᱟᱨᱦᱚᱸ ᱦᱮᱱᱟᱜ ᱠᱚᱛᱟᱞᱮᱭᱟ ᱛᱚ ᱩᱱᱠᱩ ᱠᱚ ᱨᱚᱦᱚᱭᱟ ᱦᱟᱜ ᱟᱞᱮ ᱫᱚ ᱵᱟᱞᱮ ᱨᱚᱦᱚᱭ ᱜᱮᱭᱟ ᱵᱟᱭ ᱵᱟᱭ ᱨᱚᱦᱚᱭ ᱚᱪᱚᱣᱧᱟ ᱤᱧ ᱫᱚ ᱚᱱᱟ ᱠᱚᱫᱚ ᱦᱩᱲᱩ ᱨᱚᱦᱚᱭ
ᱚ ᱵᱷᱟᱜ ᱵᱷᱟᱜᱤ ᱡᱟᱶᱟᱭ ᱜᱮᱢ ᱧᱟᱢ ᱠᱟᱫᱮᱭᱟ ᱛᱟᱦᱚᱞᱮ ᱩᱱᱟᱜ ᱮ ᱠᱮᱭᱟᱨᱟᱢᱟ
ᱦᱳᱭ ᱫᱚᱢᱮ ᱠᱮᱭᱟᱨᱤᱧ ᱜᱮᱭᱟᱭ ᱫᱚᱢᱮ
ᱚ
ᱦᱳᱭ ᱡᱟᱦᱟᱸ ᱛᱮᱜᱮ ᱪᱟᱞᱟᱜ ᱠᱷᱟᱱ ᱢᱟᱱᱮ ᱡᱚᱛᱚ ᱦᱚᱲ ᱜᱮ ᱡᱟᱦᱟᱸ ᱡᱟᱦᱟᱸ ᱛᱤᱥ ᱜᱮ ᱵᱟᱨᱦᱮ ᱠᱟᱹᱢᱤ ᱠᱷᱚᱱ ᱵᱟᱨᱦᱮ ᱠᱟᱹᱢᱤᱧ ᱞᱟ. ᱭᱮᱜ-ᱟ ᱡᱟᱦᱟᱸ ᱛᱤᱥ ᱵᱟᱦᱨᱮ ᱠᱚᱨᱮ ᱰᱤᱩᱴᱤ ᱯᱟᱲᱟᱜ ᱛᱟᱭᱟ ᱥᱮ ᱵᱟᱦᱨᱮ ᱠᱷᱚᱱᱮ ᱦᱤᱡᱩᱜ ᱟ ᱥᱮ ᱮᱸᱰᱮᱠᱷᱟᱱ ᱡᱟᱦᱟᱸ ᱡᱚᱛᱚ ᱦᱚᱲ ᱞᱟᱹᱜᱤᱫ ᱚᱱᱟ ᱱᱟᱶᱟ ᱱᱟᱶᱟ ᱫᱚᱛᱚ ᱠᱚᱭ ᱟᱹᱜᱩ ᱣᱟᱞᱮᱭᱟ ᱤᱧ ᱫᱚ ᱞᱩᱜᱽᱲᱤ ᱠᱚ ᱠᱚᱭ ᱟᱹᱜᱩᱣᱟᱧᱟ ᱡᱚᱢᱟᱜ ᱦᱚᱸ ᱟᱭᱢᱟ ᱰᱷᱨᱮ ᱮ ᱟᱹᱜᱩᱣᱟᱞᱮᱭᱟ
ᱚ
ᱦᱳᱭ
ᱵᱷᱟᱜᱤ ᱜᱮ ᱵᱷᱟᱜᱤ ᱜᱮ ᱛᱟᱦᱚᱞᱮ
ᱦᱳᱭ ᱾ ᱟᱨ ᱛᱚᱞᱟ ᱠᱚᱫᱚ ᱟᱯᱮ ᱦᱩᱲᱩ ᱫᱚ ᱛᱤᱱᱟᱹᱜ ᱵᱟᱯᱮ ᱨᱚᱦᱚᱭ ᱠᱟᱫᱟᱢ ᱞᱟᱹᱭ ᱠᱮᱫᱟ ᱾
ᱸ ᱟᱞᱮ ᱦᱮᱸ ᱨᱚᱦᱚᱭ ᱨᱚᱦᱚᱭ ᱠᱟᱫᱟᱞᱮ ᱱᱚᱜᱼᱚᱭ ᱨᱚᱦᱚᱭ ᱪᱟᱞᱟᱜ ᱠᱟᱱᱟ ᱪᱮᱫ ᱾
ᱚ ᱟᱪᱪᱷᱟ ᱾ ᱟᱨ ᱟᱢᱫᱚᱢ ᱵᱟᱲᱟᱭᱟ ᱥᱮ ᱵᱟᱝ ᱵᱟᱹᱫᱽ ᱠᱟᱹᱢᱤ ᱠᱚᱫᱚ ᱥᱤᱭᱳᱜ
ᱦᱩᱸ ᱵᱟᱹᱫᱽ ᱠᱟᱹᱢᱤ ᱠᱚᱫᱚ ᱵᱟᱹᱧ ᱠᱟᱹᱢᱤ ᱵᱟᱹᱧ ᱠᱟᱹᱢᱤ ᱵᱟᱲᱟ ᱟᱠᱟᱫᱟ ᱦᱟᱸᱜ ᱵᱟᱹᱫᱽ ᱠᱚᱨᱮ ᱢᱟ ᱱᱮᱛᱟᱨ ᱢᱟ ᱴᱨᱟᱠᱴᱟᱨ ᱠᱚᱛᱮ ᱠᱚ ᱥᱤ ᱫᱟ ᱟᱞᱮ ᱚᱱᱛᱮ ᱢᱟ ᱾ ᱟᱫᱚ ᱚᱱᱠᱟ ᱵᱟᱹᱫᱽ ᱠᱟᱹᱢᱤ ᱠᱚᱢᱟ ᱵᱟᱝ ᱪᱟᱞᱟᱣ ᱦᱩᱭ ᱠᱟᱱᱟ ᱾
ᱚ ᱟᱪᱪᱷᱟ ᱾ ᱵᱟᱹᱫᱽ ᱠᱩᱲᱟ ᱠᱚ ᱵᱟᱹᱫᱽ ᱠᱟᱹᱢᱤ ᱠᱚᱫᱚ ᱥᱮᱲᱟ ᱫᱚᱨᱠᱟᱨ ᱠᱟᱱᱟ ᱜᱮᱭᱟ ᱾
ᱦᱳᱭ ᱛᱟᱦᱮ ᱥᱮᱬᱟ ᱫᱚᱨᱠᱟᱨ ᱠᱟᱱ ᱜᱮᱭᱟ ᱵᱟᱹᱫᱽ ᱠᱟᱹᱢᱤ ᱠᱚᱫᱚ
ᱦᱩᱸ ᱵᱟᱝ ᱥᱮᱱ ᱞᱮᱠᱷᱟᱱ ᱦᱚᱸ ᱵᱟᱝ ᱜᱟᱱᱚᱜ ᱠᱟᱱᱟ ᱾
ᱦᱮᱸ ᱾
ᱵᱟᱝ ᱥᱮᱬᱟ ᱞᱮᱠᱷᱟᱱ ᱦᱚᱸ ᱵᱟᱝ ᱜᱟᱱᱚᱜᱼᱟ ᱵᱟᱜᱟᱱ ᱱᱟᱦᱜ ᱡᱟᱦᱟᱸ ᱛᱤᱥᱚᱢ ᱵᱟᱯ ᱵᱟᱯᱞᱟᱜ ᱟᱥᱮ ᱮᱸᱰᱮᱠᱷᱟᱱ ᱟᱢᱟᱜ ᱱᱭᱦᱟᱹᱨ ᱨᱮᱠᱚ ᱢᱮᱛᱟᱢᱟ ᱡᱟᱶᱟᱭ ᱫᱚ ᱪᱮᱫ ᱦᱚᱸ ᱵᱟᱭ ᱵᱟᱲᱟᱭᱟ ᱾
ᱟᱫᱚ ᱚᱱᱠᱟᱱ
ᱦᱳᱭ ᱚᱱᱟ ᱠᱷᱟᱹᱛᱤᱨ ᱚᱱᱟ ᱠᱚ ᱫᱚ ᱥᱮᱬᱟ ᱠᱟᱜ ᱢᱮ ᱾ ᱵᱟᱢ ᱠᱟᱹᱢᱤ ᱨᱮᱦᱚᱸ ᱥᱮᱬᱟ ᱠᱟᱜ ᱫᱚ ᱞᱟᱹᱠᱛᱤ ᱠᱟᱱᱟ ᱾
ᱦᱳᱭ ᱦᱳᱭ ᱾ ᱥᱮᱬᱟ ᱠᱟᱜ ᱫᱚ ᱞᱟᱹᱠᱛᱤ ᱠᱟᱱᱟ ᱾ ᱛᱟᱦᱚᱞᱮ ᱟᱢ ᱫᱚ ᱡᱷᱚᱛᱚᱱᱟᱜ ᱠᱟᱹᱢᱤ ᱠᱚᱢ ᱵᱟᱲᱟᱭ ᱜᱮᱭᱟ ᱵᱟᱹᱫᱽ ᱠᱚᱨᱮᱱᱟᱜ ᱾
ᱦᱳᱭ ᱾ ᱵᱟᱲᱟᱭ ᱜᱤᱭᱟᱹ ᱤᱧ ᱫᱚ ᱵᱟᱲᱟᱭ ᱫᱚ ᱟᱫᱚ ᱤᱧ ᱟᱭᱳ ᱵᱟᱭ ᱪᱟᱞᱟᱜᱣ ᱟᱫᱚ ᱚᱱᱟ ᱠᱷᱟᱹᱛᱤᱨ ᱵᱟᱹᱧ ᱪᱟᱞᱟᱜ ᱜᱮᱭᱟ ᱾ ᱦᱳᱭ ᱾
ᱛᱟᱦᱞᱮ ᱟᱯᱮ ᱫᱚ ᱩᱱᱠᱩ ᱤᱭᱟᱹ ᱠᱚᱜᱮᱭᱟ ᱯᱮ ᱪᱤᱞᱤ ᱟᱯᱮ ᱢᱟᱱᱮ ᱢᱩᱞᱭᱟᱹ ᱟᱞᱮ ᱥᱮᱫ ᱮᱢᱟ ᱠᱚ ᱛᱟᱠᱚᱣᱟ ᱩᱱᱠᱩ ᱯᱩᱭᱥᱟ ᱛᱟᱠᱚ ᱠᱟᱹᱢᱤ ᱦᱚᱪᱚ ᱠᱚᱫᱚ ᱾ ᱦᱳᱭ ᱦᱳᱭ ᱦᱳᱭ ᱢᱩᱱᱤᱥ ᱟ ᱥᱮ ᱡᱟᱭᱦᱳᱠ
ᱠᱚᱣᱟᱞᱮ ᱟᱞᱮ ᱫᱚ ᱢᱩᱱᱤᱥ ᱟᱨ ᱤᱭᱟᱹ ᱟᱨᱦᱚᱸ ᱦᱮᱱᱟᱜ ᱠᱚᱫᱚ ᱟᱡ ᱵᱚᱭᱦᱟ ᱠᱚᱲᱟ ᱛᱟᱠᱚ
ᱦᱮᱸ ᱦᱮᱸ ᱾
ᱩᱱᱠᱩ ᱠᱟᱹᱢᱤᱭᱟᱠᱚ
ᱚ ᱾
ᱩᱱᱠᱩ ᱫᱚ ᱵᱟᱠᱚ ᱠᱟᱹᱢᱤᱭᱟ ᱛᱚ ᱢᱟᱱᱮ ᱵᱟᱠᱚ ᱪᱷᱟᱹᱠᱨᱤᱭᱟ ᱛᱚ ᱮᱸᱰᱮᱠᱷᱟᱱ ᱵᱟᱹᱫᱽ ᱠᱟᱹᱢᱤ ᱠᱚ ᱯᱟᱲᱦᱟᱣ ᱵᱟᱲᱟᱜ ᱟᱠᱚ ᱡᱚᱛᱚᱣᱟᱜ ᱠᱚ ᱠᱟᱹᱢᱤᱭᱟ ᱾ ᱤᱧᱦᱚᱸ ᱫᱟᱠᱟ ᱠᱚᱧ ᱤᱥᱤᱱᱟ ᱟᱨ ᱤᱧ ᱤᱫᱤᱚᱣᱟ ᱤᱧ ᱦᱚ ᱢᱟᱡᱷᱮ ᱢᱟᱡᱷᱮ ᱫᱚ ᱾
ᱦᱩᱸ ᱾
ᱦᱳᱭ ᱾
ᱚ ᱛᱟᱦᱞᱮ ᱟᱯᱮ ᱚᱱᱛᱮ ᱫᱚ ᱛᱤᱱᱟᱹᱜ ᱠᱟᱛᱮ ᱠᱚ ᱦᱟᱛᱟᱣ ᱜᱮᱭᱟ ᱩᱱᱠᱩ ᱢᱩᱱᱤᱥ ᱠᱚᱫᱚ?
ᱟᱴ ᱥᱚ ᱥᱟᱛ ᱥᱚ ᱪᱷᱚ ᱥᱚ ᱯᱟᱸᱪᱥᱚ ᱝᱠᱟ ᱦᱳᱭ ᱾
ᱛᱤ ᱛᱤᱱᱟᱹᱜ ᱜᱷᱚᱱᱴᱟ ᱠᱚ ᱠᱟᱹᱢᱤᱭᱟ?
ᱮᱸ ᱥᱮᱛᱟᱜ ᱠᱚ ᱪᱟᱞᱟᱜᱼᱟ ᱟᱴᱴᱟ ᱚᱝᱠᱟ
ᱦᱮᱸ ᱾
ᱟᱨ ᱟᱹᱭᱩᱵ ᱠᱚ ᱦᱤᱡᱩᱜᱼᱟ ᱾ ᱛᱤᱱᱴᱟ ᱪᱟᱴᱴᱟ ᱡᱟᱦᱟᱸ ᱛᱤᱱᱟ ᱜᱮ ᱠᱚ ᱪᱟᱵᱟᱭᱟ ᱚᱱᱠᱟ ᱢᱟᱱᱮ ᱾ ᱠᱟ ᱠᱷᱮᱛ ᱠᱚᱢᱟ ᱠᱚ ᱥᱮ ᱵᱤᱜᱷᱟ ᱨᱚᱦᱚᱭ ᱯᱮ ᱱᱚᱣᱟ ᱤᱭᱟᱹ ᱨᱮ ᱚᱱᱮ ᱚᱱᱠᱟ ᱠᱚ ᱨᱚᱦᱚᱭᱟ ᱦᱳᱭ ᱩᱱᱟᱹᱜ ᱜᱟᱱ ᱠᱟᱛᱮ ᱯᱚᱭᱥᱟ ᱟᱞᱮ ᱥᱮ ᱢᱩᱱᱤᱥ ᱠᱟᱹᱢᱤ ᱛᱮᱦᱚᱸ ᱢᱟᱱᱮ ᱟᱹᱰᱤ ᱠᱤᱪᱷᱩᱢ ᱪᱤᱠᱟᱹ ᱫᱟᱲᱮᱭᱟᱜᱼᱟ ᱾
ᱚ ᱟᱞᱮ ᱥᱮᱫ ᱢᱟ ᱟᱹᱰᱤ ᱠᱚᱢ ᱜᱮ ᱱᱤᱝᱠᱟᱹ ᱫᱩᱥᱚ ᱟᱲᱟᱭᱥᱚ ᱤᱱᱠᱟᱹ ᱟᱛᱮ
ᱚ ᱟᱞᱮ ᱥᱮᱫ ᱫᱚ ᱚᱱᱠᱟ ᱫᱚ ᱵᱟᱠᱚ ᱠᱚᱭᱚᱜ ᱵᱟᱲᱟᱜᱼᱟ ᱠᱟᱹᱢᱤ ᱟᱞᱮ ᱢᱤᱫ ᱵᱮᱞᱟ ᱢᱟᱱᱮ ᱮ ᱥᱮᱛᱟᱜ ᱠᱷᱚᱱᱟᱜ ᱵᱟᱨᱚᱴᱟ ᱫᱷᱵᱤᱡ ᱜᱮ ᱯᱟᱸᱪᱥᱚ ᱴᱟᱠᱟ ᱾
ᱚᱻ
ᱦᱳᱭ ᱾ ᱫᱚᱢᱮ ᱠᱟᱹᱢᱤ ᱟᱞᱮ ᱥᱮᱫ ᱫᱚ ᱾
ᱟᱞᱮ ᱥᱮᱫ ᱫᱚ ᱱᱮᱛᱟᱨ ᱱᱚᱴᱟ ᱠᱷᱚᱱᱟᱜ ᱱᱚᱴᱟ ᱠᱷᱚᱱᱟᱜ ᱛᱤᱱᱴᱟ ᱪᱟᱴᱴᱟ ᱛᱮ ᱤᱱᱠᱟᱹ ᱫᱩᱥᱚ ᱟᱲᱟᱭᱥᱚ ᱠᱚ ᱦᱟᱛᱟᱣᱟ ᱟᱲᱟᱭᱥᱚ ᱫᱚᱠᱚ ᱦᱟᱛᱟᱣᱟ ᱾ ᱟᱨᱪᱮᱫᱼᱼ
ᱦᱚ ᱛᱟᱞᱦᱮ ᱟᱞᱮ ᱥᱮᱫ ᱜᱤ ᱵᱷᱟᱹᱜᱮ,
ᱦᱮᱸ ᱟᱯᱮ ᱥᱮᱫ ᱜᱮ ᱵᱷᱟᱜᱮ ᱾
ᱦᱩᱸ ᱟ ᱛᱚᱵᱮ ᱟᱢ ᱫᱚ ᱚᱲᱟᱜ ᱨᱮᱢ ᱛᱟᱦᱮᱱᱟ ᱥᱮ ᱵᱟᱦᱨᱮ ᱨᱮᱢ ᱛᱟᱦᱮᱱᱟ?
ᱤᱧ ᱫᱚ ᱵᱟᱦᱟᱨᱮ ᱨᱤᱧ ᱛᱟᱸᱦᱮᱱ ᱜᱮᱭᱟ, ᱱᱤᱛᱚᱜᱼᱼ
ᱚ ᱚᱜ ᱚᱲᱟᱜ ᱫᱚ ᱛᱤᱥᱮᱢ ᱪᱟᱞᱟᱜᱼᱟ ᱛᱚᱵᱮ ᱛᱤᱱᱟᱹᱜ ᱫᱤᱱ
ᱚᱲᱟᱜ ᱠᱚ ᱪᱟᱞᱟᱣ ᱵᱟᱲᱟ ᱦᱩᱭᱩᱜ ᱜᱮᱭᱟ ᱱᱚᱜᱼᱚᱭ ᱠᱤᱪᱷᱩ ᱫᱤᱱ ᱞᱟᱦᱟ ᱨᱮᱜᱮ ᱚᱲᱟᱜ ᱠᱷᱚᱱᱟᱜ ᱤᱧ ᱦᱮᱡ ᱮᱱᱟ᱾ ᱪᱟᱞᱟᱣ ᱵᱟᱲᱟ ᱦᱩᱭᱩᱜ ᱜᱮᱭᱟ ᱯᱮᱨᱟᱭ ᱜᱮ
ᱚ ᱦᱚᱸ, ᱦᱳᱭ ᱟᱞ ᱟᱯᱮ ᱫᱚᱯᱮ ᱤᱥᱤᱱᱟ ᱥᱮ ᱤᱭᱟᱹ ᱦᱳᱴᱮᱞ ᱠᱷᱚᱱᱟᱜ ᱯᱮ ᱦᱟᱛᱟ ᱟᱜᱩᱭᱟ ᱾ ᱚᱻ ᱦᱚᱜ ᱪᱮᱫ ᱯᱩᱭᱥᱟᱢ ᱠᱷᱚᱨᱚᱪᱟ ᱱᱤᱡᱮ ᱦᱚᱸ ᱤᱥᱤᱱ ᱫᱟᱲᱮᱜ ᱜᱮᱫᱚᱯᱮ ᱵᱟᱝ?
ᱦᱳᱭ ᱦᱳᱭ ᱱᱤᱡᱮ ᱦᱚᱸ ᱤᱥᱤᱱ ᱫᱚ ᱜᱟᱱᱚᱜ ᱜᱮᱭᱟ ᱾
ᱛᱚ ᱛᱮᱦᱤᱧ ᱫᱚ ᱪᱮᱫ ᱯᱮ ᱩᱛᱩ ᱠᱟᱫᱟ?
ᱛᱮᱦᱮᱧ ᱫᱚ ᱪᱮᱜ, ᱟᱞᱩ ᱟᱨ ᱥᱚᱣᱟᱵᱤᱱ ᱞᱮ ᱩᱛᱩ ᱟᱫᱟ ᱾
ᱦᱚᱸ ᱡᱤᱞ ᱠᱚᱫᱚ ᱵᱟᱯᱮ ᱦᱟᱛᱟᱣ ᱜᱮᱭᱟ᱾
ᱡᱤᱞ ᱠᱚᱫᱚ ᱛᱤᱱᱟᱹᱜ ᱮᱢ ᱡᱚᱢᱟ ᱩᱱᱟᱹᱜ ᱯᱩᱭᱥᱟᱹ ᱠᱚ ᱵᱟᱝ ᱦᱩᱭᱩᱜ ᱠᱟᱱ ᱛᱟᱞᱮᱭᱟ ᱡᱤᱞ ᱠᱚ ᱯᱚ ᱡᱤᱞ ᱠᱚ ᱠᱤᱨᱤᱧ ᱨᱮᱱᱟᱜ ᱾
ᱚ ᱟᱪᱪᱷᱟ ᱦᱮᱸ ᱚᱱᱠᱟ ᱜᱮ ᱾ ᱠᱚᱥᱴᱚ ᱠᱟᱛᱮ ᱜᱮ ᱛᱟᱦᱮᱸ ᱦᱩᱭᱩᱜᱼᱟ ᱪᱤᱠᱟᱹᱭᱟᱢ ᱟᱨ ᱯᱟᱲᱦᱟᱜ ᱠᱟᱱᱟᱯᱮ ᱡᱚᱠᱷᱚᱱ ᱠᱚᱥᱴᱚ ᱠᱟᱛᱮ ᱜᱮ ᱯᱟᱲᱦᱟᱜ ᱦᱩᱭᱩᱜᱼᱟ ᱾
ᱦᱳᱭ ᱟᱨ ᱱᱚᱜᱼᱱᱟ ᱱᱚᱱᱚ ᱮᱯ ᱛᱮ ᱨᱚᱯᱚᱲ ᱵᱟᱲᱟ ᱠᱟᱛᱮᱫ ᱡᱟᱭᱦᱳᱠ ᱦᱟᱛ ᱠᱷᱚᱨᱪᱟ ᱠᱤᱪᱷᱩ ᱩᱰᱩᱠᱚᱜ ᱠᱟᱱᱟ ᱾
ᱦᱳᱭ ᱦᱳᱭ ᱡᱟᱜᱮ ᱛᱚ ᱵᱷᱟᱲᱟ ᱯᱩᱭᱥᱟᱹ ᱠᱚ ᱩᱰᱩᱠᱚᱜ ᱠᱟᱱ ᱛᱟᱯᱮᱭᱟ ᱚᱱᱟ ᱚᱲᱟᱜ ᱵᱷᱟᱲᱟ ᱠᱚ ᱾
ᱦᱩᱸ ᱚᱱᱟ ᱚᱰᱟᱣ ᱯᱟᱥᱮᱜ,
ᱱᱚᱣᱟᱛᱮ ᱟᱹᱰᱤ ᱟᱸᱴ ᱵᱚᱱ ᱵᱷᱟᱹᱜᱤ ᱟᱠᱟᱱᱟ ᱾
ᱮᱠᱫᱚᱢ ᱮᱠᱫᱚᱢ
ᱦᱚᱭ ᱤᱧ ᱦᱚᱸᱧ ᱵᱷᱟᱜᱤ ᱧᱚᱜ ᱠᱟᱱᱟ ᱚᱱᱠᱟ ᱛᱤᱱᱟᱹᱜ ᱯᱚᱭᱥᱟ ᱦᱚᱢ ᱠᱚᱭ ᱠᱚᱣᱟ ᱢᱤᱫ ᱦᱚᱲ, ᱛᱱᱟᱹᱜ ᱮᱢ ᱠᱚᱭᱮᱭᱟ
ᱦᱳᱭ ᱦᱮᱸ
ᱚᱱᱟ ᱠᱷᱟᱹᱛᱤᱨ ᱚᱱᱠᱟ ᱟᱢ ᱴᱷᱮᱱ ᱛᱟᱦᱮᱱ ᱠᱷᱟᱱ ᱢᱟᱱᱮ ᱵᱮᱥ ᱧᱚᱜ ᱵᱩᱡᱷᱟᱹᱜᱼᱟ᱾ ᱡᱟᱦᱟᱸ ᱨᱮᱜᱮ ᱡᱟᱦᱟᱸᱱᱟᱜ ᱦᱟᱛᱟᱣ ᱥᱟᱱᱟ ᱢᱮᱭᱟ ᱩᱱᱜᱮ ᱟᱨ ᱵᱟᱠᱷᱟᱱ ᱫᱚ ᱠᱚᱭ ᱠᱚᱢ ᱛᱚᱵᱮ ᱨᱮᱥᱮᱢ ᱦᱟᱛᱟᱣ ᱫᱟᱲᱮᱭᱟᱜᱼᱟ᱾
ᱦᱩᱸ
ᱚᱱᱟ ᱠᱷᱟᱹᱛᱤᱨ ᱱᱤᱡᱮ ᱴᱷᱮᱱ ᱯᱚᱭᱥᱟ ᱫᱚᱦᱚ